ᱦᱮᱸ ᱡᱚᱦᱟᱨ ᱜᱮ
ᱡᱚᱦᱟᱨ ᱜᱮ ᱡᱚᱦᱟᱨ ᱜᱮ ᱧᱟᱢᱚᱜ
ᱦᱳᱭ ᱦᱚᱸ ᱟᱸᱡᱚᱢ ᱧᱟᱢᱚᱜ ᱠᱟᱱᱟ ᱟᱸᱡᱚᱢ ᱟᱹᱵᱤᱱ ᱟᱸᱡᱚᱢ ᱧᱟᱢᱮᱫᱼᱟ ᱵᱤᱱ
ᱦᱮᱸ ᱟᱹᱞᱤᱧ ᱦᱚᱞᱤᱧ ᱟᱸᱡᱚᱢ ᱧᱟᱢ ᱮᱫᱟ
ᱢᱟᱱᱮ ᱚᱠᱟᱨ ᱨᱮᱞᱟᱝ ᱛᱟᱦᱮᱸᱞᱮᱱᱟ ᱦᱳᱭ ᱚᱱᱟ ᱡᱟᱹᱯᱤᱫ ᱱᱤᱛᱚᱜ ᱧᱮᱞ ᱵᱤᱱ ᱥᱮ ᱢᱟᱱᱮ ᱱᱤᱛᱚᱜ ᱤᱧᱟᱹᱜ ᱢᱟᱱᱮ ᱚᱠᱛᱚᱴᱟᱜ ᱧᱮᱞ ᱵᱤᱱ ᱪᱮᱫ ᱞᱤᱧ ᱪᱤᱠᱟᱹᱭᱟ ᱱᱤᱛᱚᱜ ᱦᱚᱸᱜᱼᱚᱭ ᱟᱹᱵᱤᱱ ᱥᱟᱞᱟᱜ ᱨᱚᱲ ᱠᱟᱱᱟᱞᱤᱧ ᱱᱤᱭᱟᱹᱴᱟᱜ ᱟᱹᱵᱤᱱ ᱱᱚᱜᱼᱚᱭ ᱞᱟᱹᱭ ᱠᱮᱫ ᱫᱚᱵᱤᱱ ᱟᱞᱟᱝᱟᱜ ᱡᱟᱦᱟᱸ ᱡᱟᱦᱟᱸ ᱨᱮ ᱥᱮᱴᱮᱨ ᱥᱟᱱᱟᱭᱮᱫ ᱞᱟᱝᱟ ᱚᱱᱟ ᱥᱮᱴᱮᱨ ᱯᱚᱨᱮ ᱱᱤᱛᱚᱜ ᱫᱩᱴᱟ ᱵᱟᱨ ᱵᱟᱡᱟᱜᱼᱟ ᱱᱟᱟᱜ
ᱦᱮᱸ
ᱛᱚᱠᱷᱚᱱ ᱟᱨᱟᱢᱵᱷᱚᱜ ᱛᱟᱹᱟᱞᱤᱧᱟ ᱟᱹᱞᱤᱧᱟᱜ ᱟᱨᱚ ᱮᱴᱟᱜ ᱥᱮᱫ
ᱟᱪᱪᱷᱟ
ᱢᱟᱱᱮ ᱱᱤᱛᱚᱜ ᱫᱚ ᱟᱹᱞᱤᱧᱟᱜ ᱮᱭ ᱥᱟᱛᱴᱟ ᱥᱟᱛᱴᱟ ᱠᱷᱚᱱ ᱱᱚᱴᱟ ᱫᱚᱥᱴᱟ ᱫᱷᱟᱹᱨᱤᱡ ᱟᱹᱞᱤᱧᱟᱜ ᱢᱤᱫᱴᱟᱝ ᱥᱚᱢᱳᱚᱭ ᱛᱟᱦᱮᱸ ᱞᱮᱱᱟ ᱩᱱ ᱥᱚᱢᱚᱭ ᱠᱚᱞ ᱦᱚᱸᱞᱤᱧ ᱠᱚᱞ ᱵᱟᱲᱟᱭ ᱱᱟ ᱟᱨ ᱦᱟᱱᱛᱮ ᱨᱮ ᱚᱱᱟ ᱮᱤᱭᱟᱨ ᱳᱣᱟᱞᱤᱴᱤ ᱨᱮ ᱚᱱᱟ ᱨᱮᱦᱚᱸ ᱠᱟᱹᱴᱤᱡ ᱧᱮᱞ ᱵᱟᱲᱟᱭ ᱦᱩᱭᱩᱜ ᱠᱟᱱ ᱛᱟᱦᱮ ᱠᱟᱱᱟ ᱟᱫᱚ ᱚᱱᱟᱨᱮ ᱯᱟᱸᱥᱥᱳ ᱴᱟᱠᱟ ᱤᱱᱠᱟᱢ ᱦᱩᱭ ᱮᱱᱟ
ᱦᱮᱸ
ᱯᱷᱳᱱ ᱱᱤᱛᱚᱜ ᱫᱚ ᱛᱟᱨᱯᱚᱨ ᱟᱨᱚ ᱞᱤᱢᱤᱴ ᱪᱟᱵᱟᱭᱮᱱ ᱛᱟᱞᱤᱧᱟ ᱟᱫᱚ ᱱᱤᱛᱚᱜ ᱟᱨᱚ ᱫᱩᱴᱟᱨᱮ ᱞᱤᱢᱤᱴ ᱠᱷᱩᱞᱟᱹᱜ ᱛᱟᱹᱞᱤᱧᱟ
ᱟᱪᱪᱷᱟ ᱟᱪᱪᱷᱟ ᱛᱟᱦᱚᱞᱮ ᱢᱟ ᱟᱹᱰᱤ ᱱᱟᱯᱟᱭ ᱦᱩᱭ ᱠᱟᱱᱟ ᱮᱠᱫᱚᱢ ᱦᱮᱸ ᱚᱠᱛᱚ ᱢᱟ ᱟᱹᱰᱤ ᱡᱳᱨ ᱵᱤᱱ ᱧᱟᱢᱮᱫᱼᱟ ᱛᱟᱦᱚᱞᱮ
ᱦᱮᱸ
ᱚᱠᱛᱚ ᱢᱟᱚᱵᱧ ᱧᱟᱢᱮᱫ ᱜᱮᱭᱟ ᱛᱟᱦᱚᱞᱮ
ᱦᱮᱸ ᱚᱠᱛᱚ ᱫᱚ ᱧᱟᱢᱮᱫ ᱜᱮᱞᱤᱧ ᱟᱥᱚᱞᱮ ᱟᱹᱞᱤᱧ ᱚᱠᱛᱚ ᱪᱤᱠᱟᱹ ᱛᱮᱞᱤᱧ ᱧᱟᱢᱮᱫᱼᱟ ᱵᱟᱲᱟᱭᱟ ᱟᱹᱞᱤᱧᱟᱜ ᱚᱱᱟ ᱠᱟᱹᱢᱤᱴᱟᱜ ᱫᱚ ᱟᱨ ᱢᱤᱫ ᱦᱚᱲᱮ ᱠᱚᱨᱟᱣᱼᱟ ᱢᱟᱱᱮ ᱤᱧ ᱫᱚ ᱥᱩᱫᱩ ᱯᱚᱭᱥᱟᱹᱧ ᱮᱢ ᱠᱟᱫᱮᱭᱟ ᱩᱱᱤ ᱴᱷᱮᱱ ᱫᱚ ᱯᱚᱭᱥᱟ ᱵᱟᱹᱱᱩᱜ ᱟᱹᱱᱤᱡᱧ ᱠᱤᱱᱛᱩ ᱚᱱᱟ ᱥᱤᱥᱴᱮᱢ ᱛᱮᱟᱜ ᱫᱚ ᱢᱮᱱᱟᱜ ᱛᱟᱭᱟ
ᱟᱪᱪᱷᱟ ᱟᱪᱪᱷᱟ
ᱟᱫᱚ ᱟᱹᱞᱤᱧ ᱫᱚ ᱯᱩᱭᱞᱩ ᱫᱚ ᱵᱤᱱᱟᱹ ᱯᱩᱭᱥᱟ ᱛᱮᱜᱮ ᱠᱚᱨᱟᱣᱮᱫ ᱛᱟᱦᱮᱸᱫ ᱮ ᱠᱳᱱᱳ ᱠᱮᱭᱟᱨ ᱵᱟᱭ ᱦᱟᱛᱟᱣᱮᱫ ᱢᱮ ᱫᱚ ᱟᱫᱚ ᱧᱮᱞ ᱢᱮ ᱩᱱᱤ ᱱᱩᱱᱟᱹᱜ ᱠᱷᱟᱴᱟᱭᱮᱫ ᱠᱟᱱᱟᱭ ᱩᱱᱤ ᱠᱤ ᱠᱷᱟᱞᱤ ᱠᱷᱟᱞᱤ ᱵᱟᱝ ᱯᱩᱭᱥᱟᱭᱢᱟᱛᱮ ᱡᱮ ᱵᱤᱱ ᱟᱫᱚ ᱚᱱᱟ ᱠᱷᱟᱹᱛᱤᱨ ᱞᱟᱹᱭ ᱟᱹᱫᱮᱟᱹᱧ ᱡᱮ ᱱᱚᱰᱮ ᱠᱷᱚᱱ ᱡᱟ ᱞᱟᱵᱷᱚᱜᱼᱟ ᱚᱱᱟ ᱟᱫᱷᱟ ᱟᱫᱷᱟ ᱡᱚᱢᱟᱣᱢᱮ ᱦ ᱯᱳᱭᱞᱳ ᱫᱚ ᱵᱟᱱᱟ ᱦᱚᱲᱚᱲ ᱞᱤᱧ ᱛᱟᱦᱮᱸ ᱞᱮᱱᱟ ᱢᱤᱫ ᱦᱚᱲ ᱯᱚᱭᱥᱟ ᱤᱧᱦᱚ ᱯᱚᱭᱥᱟᱧ ᱧᱟᱢ ᱞᱮᱭᱟ ᱟᱨ ᱢᱤᱫ ᱦᱚᱲ ᱯᱚᱭᱥᱟᱭ ᱧᱟᱢ ᱞᱮᱭᱟ ᱟᱫᱚ ᱩᱱᱤᱭᱟᱜ ᱫᱚ ᱡᱷᱚᱛᱚ ᱥᱤᱥᱴᱮᱢ ᱛᱮᱭᱟᱨᱮ ᱮᱱᱟ ᱟᱫᱚ ᱩᱱᱤ ᱫᱚ ᱩᱲᱩᱠ ᱮᱱᱟᱭ ᱟᱫᱚ ᱩᱱᱤᱭᱟᱜ ᱞᱟᱵᱷ ᱫᱚ ᱢᱮᱱᱟᱜ ᱜᱮᱭᱟ ᱟᱫᱚ ᱚᱱᱟ ᱞᱟᱵᱷ ᱫᱚ ᱯᱟᱨᱥᱮᱱᱴᱮᱡ ᱛᱮ ᱩᱱᱤᱭᱟᱜ ᱵᱟᱲᱟᱭ ᱤᱫᱤᱜ ᱠᱟᱱ ᱛᱟᱭᱟ ᱟᱫᱚ ᱤᱧ ᱞᱟᱹᱭᱟᱹᱧ ᱟᱫᱚ ᱤᱧ ᱫᱚ ᱟᱨᱚ ᱯᱚᱭᱥᱟᱧ ᱰᱷᱟᱞᱟ ᱞᱮᱫᱟ ᱡᱮᱦᱮᱛᱩ ᱠᱟᱹᱴᱤᱡ ᱛᱟᱞᱟᱨᱮ ᱞᱚᱥ ᱞᱮᱱ ᱛᱟᱞᱤᱧᱟ ᱟᱫᱚ ᱚᱱᱟ ᱞᱚᱥᱴᱟᱜ ᱨᱤᱠᱵᱷᱟᱨᱤ ᱠᱷᱟᱹᱛᱤᱨ ᱟᱨ ᱠᱟᱹᱴᱤᱡ ᱡᱟᱛᱮ ᱞᱚᱜᱚᱱ ᱞᱚᱜᱚᱱ ᱯᱩᱭᱥᱟᱹ ᱵᱟᱲᱟᱜ ᱢᱟ ᱚᱱᱟ ᱠᱷᱟᱹᱛᱤᱨ ᱠᱟᱹᱴᱤᱡ ᱯᱚᱭᱥᱟ ᱞᱤᱧ ᱰᱷᱟᱞᱟᱞᱤᱟ ᱟᱫᱚ ᱚᱱᱟ ᱠᱷᱟᱹᱛᱤᱨ ᱤᱧᱟᱹᱜ ᱫᱚ ᱠᱟᱹᱴᱤᱡ ᱵᱟᱹᱲᱛᱤᱭᱮᱱᱟ ᱞᱟᱵᱷᱴᱟᱜ ᱢᱟᱱᱮ ᱡᱟᱦᱟᱸᱭ ᱩᱱᱤ ᱯᱩᱭᱞᱳ ᱡᱟᱦᱟᱸᱭ ᱥᱟᱞᱟᱜ ᱞᱤᱧ ᱠᱚᱨᱟᱣ ᱞᱮᱭᱟ ᱩᱱᱤᱭᱟᱜ ᱯᱮᱥᱚ ᱴᱟᱠᱟ ᱡᱚᱫᱤ ᱞᱟᱵᱷ ᱦᱩᱭᱮᱱ ᱠᱷᱟᱱ ᱤᱧᱟᱹᱜ ᱱᱚᱰᱮ ᱛᱮᱨᱚᱥᱚ ᱴᱟᱠᱟ ᱞᱟᱵᱷ
ᱱᱟᱯᱟᱭ ᱠᱟᱛᱷᱟ ᱚᱱᱟ ᱦᱚᱸᱚᱸ
ᱟᱫᱚ ᱩᱱᱤ ᱫᱚ ᱟᱭᱟᱜ ᱯᱟᱸᱥᱥᱚ ᱴᱟᱠᱟ ᱨᱟᱠᱟᱵ ᱛᱟᱭᱮᱟᱭ ᱟᱫᱚ ᱞᱟᱵᱷ ᱯᱩᱭᱥᱟᱮ ᱫᱚᱦᱚ ᱟᱠᱟᱫᱟᱭ ᱞᱟᱵᱷ ᱯᱩᱭᱥᱟᱹ ᱥᱤᱫ ᱦᱤᱥᱟᱹᱵ ᱛᱮ ᱚᱱᱟ ᱦᱚᱸ ᱦᱤᱥᱟᱹᱵᱚᱜ ᱠᱟᱱᱟ ᱦᱟᱜ ᱡᱟᱦᱟᱸᱭ ᱥᱟᱞᱟᱜ ᱤᱭᱟᱹ ᱢᱟᱱᱮ ᱦᱤᱥᱟᱹᱵᱽ ᱜᱮᱞᱤᱧ ᱧᱮᱞᱟ ᱦᱟᱜ ᱛᱟᱨᱯᱚᱨ ᱞᱟᱹᱭᱮᱜ-ᱟ ᱞᱤᱧ ᱡᱮ ᱱᱤᱛᱚᱜ ᱢᱟ ᱯᱚᱭᱥᱟ ᱠᱚ ᱡᱟᱭᱦᱳᱠ ᱵᱟᱲᱛᱤ ᱫᱚ ᱵᱟᱲᱛᱤᱭᱮᱱ ᱜᱮᱭᱟ ᱟᱫᱚ ᱛᱚᱵᱮ ᱞᱟᱹᱭ ᱟᱹᱫᱤᱧᱟ ᱟᱢ ᱴᱷᱮᱱ ᱯᱚᱭᱥᱟ ᱦᱚᱸ ᱵᱟᱹᱱᱩᱜ ᱟᱹᱱᱤᱡ ᱛᱚᱵᱮ ᱟᱢ ᱤᱧᱟᱹᱜ ᱱᱤᱭᱟᱹ ᱡᱟᱦᱟᱸ ᱞᱟᱵᱷ ᱦᱚᱸ ᱢᱮᱱᱟᱜᱼᱟ ᱚᱱᱟ ᱞᱟᱵᱷ ᱦᱚᱸ ᱨᱮᱱᱟᱜ ᱱᱤᱛᱚᱜ ᱫᱚ ᱟᱢ ᱦᱟᱯ ᱦᱟᱛᱟᱭ ᱢᱮ ᱤᱧ ᱦᱟᱯ ᱦᱟᱛᱟᱣ ᱢᱮ ᱟᱫᱚ ᱤᱧᱟᱹᱜ ᱫᱚ ᱡᱟᱦᱟᱸ ᱢᱩᱞ ᱯᱩᱭᱥᱟᱹ ᱛᱟᱦᱮᱸ ᱞᱮᱱᱟ ᱚᱱᱟ ᱫᱩᱧ ᱨᱟᱠᱟᱵ ᱠᱟᱱ ᱱᱤᱛᱚᱜ ᱫᱚ ᱤᱧᱟᱹᱜ ᱞᱟᱵᱷᱚ ᱯᱚᱭᱥᱟ ᱜᱮ ᱢᱮᱱᱟᱜᱼᱟ ᱚᱱᱟ ᱞᱟᱵᱷᱚ ᱯᱚᱭᱥᱟ ᱜᱮ ᱵᱟᱲᱟᱜ ᱠᱟᱱ ᱛᱤᱧᱟᱹ ᱟᱨ ᱪᱤᱫ ᱚᱱᱟᱜᱮ ᱞᱟᱜᱟ ᱦᱩᱭᱩᱜ ᱠᱟᱱᱟ ᱚᱱᱟᱜᱮ ᱵᱟᱲᱟᱜ ᱟᱨ ᱱᱤᱛᱳᱜ ᱫᱩᱴᱟ ᱠᱷᱚᱱ ᱚᱱᱟ ᱛᱟᱭᱱᱚᱢ ᱨᱮᱦᱟᱸᱜ ᱞᱟᱜᱟᱣ ᱦᱩᱭᱩᱜᱼᱟ
ᱟᱫᱚ ᱧᱤᱫᱟᱹ ᱠᱚᱫᱚ ᱵᱮᱱ ᱡᱟᱹᱯᱤᱫ-ᱟ ᱥᱮ ᱵᱟᱝ-ᱟ
ᱟᱫᱚ ᱪᱟᱴᱴᱟ ᱨᱮ ᱡᱟᱹᱯᱤᱫ ᱦᱩᱭᱩᱜᱼᱟ ᱱᱚᱴᱟ ᱫᱚᱥᱴᱟ ᱥᱮᱫ ᱵᱮᱨᱮᱫ ᱦᱩᱭᱩᱜᱼᱟ ᱮᱜᱟᱨᱚᱴᱟ ᱵᱟᱨᱚᱴᱟ ᱥᱮᱫ
ᱦᱳᱥᱴᱮᱞ ᱞᱟᱭᱤᱯᱷ ᱫᱚ ᱵᱤᱱᱫᱟᱥ ᱞᱟᱭᱤᱯᱷ ᱦᱮᱸ ᱥᱮ
ᱮᱠᱫᱚᱢ ᱮᱠᱫᱚᱢ ᱟᱨ ᱟᱵᱤᱱ ᱟᱵᱤᱱ ᱛᱟᱣ ᱵᱤᱱᱫᱟᱥ ᱞᱟᱭᱤᱯᱷ ᱨᱮᱦᱚᱸ ᱟᱹᱞᱤᱧ ᱫᱚ ᱵᱷᱟᱹᱜᱤ ᱵᱟᱹᱞᱤᱧ ᱵᱩᱡᱷᱟᱹᱣᱭᱟ ᱠᱟᱨᱚᱱ ᱟᱹᱞᱤᱧ ᱵᱩᱡᱷᱟᱹᱣ ᱫᱟᱲᱮᱭᱟᱜ ᱠᱟᱱᱟᱞᱤᱧ ᱱᱤᱭᱟᱹ ᱡᱮ ᱟᱹᱞᱤᱧᱟᱜ ᱟᱹᱭᱩᱵ ᱞᱤᱧ ᱞᱟᱜᱟᱭᱮᱫᱼᱟ ᱱᱚᱦᱚᱭ ᱡᱮ ᱤᱡᱟᱹᱭᱮᱟᱜ ᱞᱤᱧ ᱟᱨ ᱤᱧᱟᱹᱜ ᱦᱚᱲᱢᱚ ᱪᱮᱛᱟᱱ ᱨᱮ ᱢᱤᱫᱴᱟᱝ ᱮᱯᱷᱮᱠᱴ ᱯᱟᱲᱟᱜ ᱠᱟᱱᱟ ᱦᱮᱸ ᱚᱱᱟ ᱠᱷᱟᱹᱛᱤᱨ ᱟᱹᱞᱤᱧ ᱵᱷᱟᱹᱵᱤᱭᱮᱟᱜᱞᱤᱧ ᱡᱮ ᱦᱮ ᱫᱤᱭᱮ ᱱᱤᱭᱟᱹ ᱠᱟᱹᱴᱤᱡ ᱡᱟᱭᱦᱳᱠ ᱯᱩᱭᱥᱟᱹ ᱠᱚ ᱡᱟᱭᱦᱳᱠ ᱛᱩᱞᱟᱹᱣ ᱵᱟᱲᱟ ᱠᱟᱛᱮᱫ ᱟᱫᱚ ᱱᱤᱭᱟᱹ ᱠᱚᱫᱚ ᱢᱟᱱᱮ ᱩᱱᱟᱹᱜ ᱞᱟᱵᱷ ᱡᱟᱭᱜᱟ ᱫᱚ ᱵᱟᱝ ᱠᱚᱨᱟᱣ ᱦᱩᱭᱩᱜᱼᱟ ᱰᱮᱞᱤ ᱤᱧᱟᱹᱜ ᱛᱤᱱᱥᱚ ᱴᱟᱠᱟ ᱧᱟᱢ ᱞᱮᱱᱠᱷᱟᱱ ᱜᱮ ᱦᱩᱭᱱᱟ ᱛᱤᱱᱚ ᱪᱟᱨᱥᱚ ᱫᱩᱲᱩᱵ ᱫᱩᱲᱩᱵ ᱡᱩᱫᱤ ᱛᱤᱱ ᱪᱟᱨᱥᱚ ᱵᱤᱱ ᱧᱟᱢᱮᱜ-ᱟ ᱛᱚᱵᱮ ᱪᱮᱫ ᱠᱷᱚᱛᱤ ᱥᱮ ᱵᱟᱝ
ᱠᱷᱟᱨᱟᱵᱷ ᱫᱚ ᱪᱮᱫ ᱜᱮ ᱵᱟᱝ ᱠᱟᱱᱟ ᱦᱚᱭ
ᱦᱮᱸ ᱟᱨ ᱞᱟᱹᱭ ᱵᱤᱱ ᱟᱹᱵᱤᱱᱟᱜ ᱪᱮᱫ ᱠᱷᱚᱵᱚᱨ ᱠᱷᱚᱵᱚᱨ ᱠᱚ ᱞᱟᱹᱭ ᱵᱤᱱ
ᱠᱷᱚᱵᱚᱨ ᱚᱞᱛᱮ ᱪᱮᱫ ᱞᱮᱠᱟᱱ ᱠᱷᱚᱵᱚᱨ ᱵᱤᱱ ᱠᱷᱚᱡᱚᱜ ᱠᱟᱱᱟ ᱞᱟᱹᱭ ᱵᱤᱱ
ᱢᱟᱱᱮ ᱠᱮᱥᱲ ᱠᱚᱵᱤᱱ ᱪᱟᱞᱟᱣ ᱵᱟᱲ ᱞᱮ ᱥᱮ ᱵᱟᱝ
ᱜᱟᱯᱚ
ᱜᱟᱛᱮ ᱠᱚ ᱥᱟᱞᱟᱜ ᱧᱟᱯᱟᱢ ᱵᱟᱲᱟ ᱞᱮᱱᱟ ᱵᱤᱱ ᱥᱮ ᱵᱟᱝ
ᱜᱟᱯᱟ ᱠᱚᱥᱮᱫ ᱞᱤᱧ ᱪᱟᱞᱟᱜ ᱞᱤᱧ ᱞᱟᱹᱭ ᱠᱟᱜᱼᱟ ᱤᱭᱟᱹ ᱱᱩᱭ ᱜᱟᱛᱮ ᱜᱤᱫᱽᱨᱟᱹ ᱩᱱᱤ ᱢᱟᱞᱮ ᱨᱩᱣᱟᱹᱜ ᱠᱟᱱᱟᱭ ᱵᱟᱲᱟᱭ ᱠᱮᱫᱮᱜᱼᱟ
ᱦᱮᱸ
ᱢᱟᱭ ᱨᱩᱣᱟᱹᱜ ᱠᱟᱱᱟᱭ ᱫᱮᱵᱟ ᱟᱡ ᱫᱚ ᱫᱮᱵᱟᱟᱭ ᱟᱡ ᱢᱟᱭ ᱨᱩᱣᱟᱹᱜ ᱠᱟᱱᱟ
ᱚ
ᱟᱫᱚ ᱫᱮᱵᱟ ᱫᱮᱵ ᱟᱡᱵᱟ ᱦᱚᱞᱮ ᱯᱷᱳᱱᱧ ᱛᱟᱦᱮᱱᱟ ᱵᱟᱨᱟᱭ ᱠᱤᱞᱚ ᱦᱚᱞᱟ ᱵᱟᱝᱟ ᱢᱟᱫᱟᱨ ᱦᱤᱞᱳᱜ ᱤᱧᱜᱤᱧ ᱯᱷᱳᱱ ᱞᱮᱫᱼᱟ
ᱦᱮᱸ
ᱛᱟᱞᱮᱭᱟ ᱯᱷᱳᱱᱟᱹᱧ ᱟᱹᱜᱩ ᱠᱟᱜ ᱩᱱᱤ ᱢᱟ ᱮᱠᱞᱟ ᱚᱲᱟᱜ ᱨᱮ ᱢᱮᱱᱟᱭᱟ ᱟᱨ ᱨᱚᱯᱚᱲ ᱠᱚᱦᱚᱸ ᱵᱟᱭ ᱫᱟᱲᱮᱭᱟᱜ ᱠᱟᱱ ᱪᱟᱞᱟᱜ ᱢᱮ ᱫᱩᱲ ᱟᱢ ᱨᱮ-ᱦᱚᱸ ᱵᱟᱨ ᱦᱚᱲ ᱵᱮᱤᱱ ᱛᱟᱦᱮᱸ ᱦᱟᱛᱟᱲᱚᱜᱼᱟ
ᱚ ᱟᱪᱪᱷᱟ ᱟᱪᱪᱷᱟ
ᱟᱫᱚ ᱤᱧᱦ ᱛᱟᱦᱮᱸ ᱤᱧ ᱢᱟ ᱦᱟᱸ ᱦᱚᱞᱟ ᱯᱷᱳᱱ ᱠᱟᱛᱮ ᱛᱮᱦᱮᱧ ᱪᱟᱞᱟᱜ ᱨᱮᱧ ᱛᱟᱦᱮᱱᱟ ᱟᱫᱚ ᱞᱟᱹᱭᱟᱱ ᱛᱮᱦᱮᱧ ᱢᱟᱟᱹᱧ ᱢᱮ ᱜᱤᱨᱟᱹᱢ ᱪᱟᱞᱟᱜᱼᱟ ᱚᱱᱛᱮ ᱨᱮᱧ ᱟᱭᱩᱵᱚᱜ ᱤᱧ ᱥᱮᱱ ᱪᱤᱠᱟᱹᱭᱟ ᱴᱷᱤᱠ ᱵᱟᱹᱱᱩᱜᱼᱟ ᱛᱚ ᱱᱤᱭᱟᱹᱧ ᱪᱟᱞᱟᱜ ᱦᱩᱭᱩᱜᱼᱟ ᱟᱫᱚ ᱱᱚᱛᱮ ᱨᱮᱱ ᱢᱟ ᱡᱮ ᱫᱷᱤᱨᱤ ᱠᱚ ᱢᱮᱱᱟᱜᱼᱟ ᱚᱱᱟ ᱠᱚᱜᱮ ᱵᱚᱥᱟᱜ ᱦᱟᱛᱟᱲ ᱦᱩᱭᱩᱜ ᱠᱟᱱᱟ ᱟᱨ ᱪᱮᱫ
ᱟᱪᱪᱷᱟ ᱟᱪᱪᱷᱟ ᱱᱟᱯᱟᱭ ᱱᱟᱯᱟᱭ ᱟᱹᱰᱤ ᱱᱟᱯᱟᱭ ᱟᱪᱪᱷᱟ ᱦᱮᱸ
ᱪᱮᱫ ᱦᱚᱸ ᱵᱟᱝᱟ ᱱᱟᱯᱟᱭ ᱜᱮᱭᱟ ᱵᱟᱹᱲᱤᱡ ᱫᱚ ᱜᱮᱫ ᱦᱚᱸ ᱵᱟᱝᱟ
ᱦᱮᱸ ᱦᱮᱸ
ᱦᱮᱸ
ᱟᱫᱚ ᱦᱳᱭ ᱚᱱᱟ ᱤᱭᱟᱹᱴᱟᱜ ᱜᱮ ᱵᱟᱹᱲᱤᱡ ᱠᱟᱱᱟᱭ ᱚᱱᱟᱜᱮ ᱢᱤᱫᱴᱟᱝ ᱫᱩᱠ ᱨᱮᱱᱟᱜ ᱠᱟᱛᱷᱟ
ᱦᱮᱸ
ᱟᱫᱚ ᱪᱟᱞᱟᱜ ᱟᱹᱵᱤᱱ ᱥᱮ ᱪᱮᱫ
ᱚᱠᱟ ᱥᱮᱫ
ᱚᱱᱛᱮ ᱦᱳᱭ
ᱪᱟᱞᱟᱜ ᱦᱩᱭᱩᱜᱼᱟᱚᱱᱠᱟ ᱜᱮᱞᱤᱧ ᱢᱚᱱᱮᱭᱟ ᱪᱟᱞᱟ ᱵᱟᱝ ᱪᱟᱞᱟᱣ ᱛᱮᱦᱚᱸ ᱵᱟᱝ ᱜᱟᱱᱚᱜ ᱠᱟᱱᱟ ᱟᱹᱲᱤᱥᱚᱜ ᱟᱠᱚ ᱩᱫᱤᱱ ᱞᱤᱧ ᱛᱟᱦᱮᱸᱭᱮᱱᱟ ᱚᱸᱰᱮ ᱦᱮᱸᱥᱮ
ᱦᱳᱭ
ᱢᱤᱫᱴᱮᱱ ᱠᱟᱨᱡᱽ ᱢᱮᱱᱟᱜ ᱞᱮᱠᱟᱱ ᱠᱟᱛᱷᱟ
ᱦᱮᱸ
ᱩᱱᱠᱩ ᱪᱟᱨ ᱴᱟᱠᱟ ᱯᱚᱭᱥᱟ ᱢᱟ ᱟᱨ ᱚᱱᱠᱟ ᱵᱟᱠᱚ ᱠᱷᱚᱡᱥᱮ ᱦᱮᱸ ᱠᱷᱚᱡ ᱠᱟᱜ ᱢᱤᱫᱴᱮᱱ ᱢᱟᱱᱮ ᱟᱢ ᱚᱠᱛᱚ ᱜᱮ ᱡᱟᱦᱟᱸ ᱠᱚ ᱠᱷᱚᱡᱚᱜ ᱠᱟᱜᱼᱟ ᱡᱮ ᱱᱤᱭᱟᱹ ᱴᱟᱭᱤᱢ ᱛᱟᱦᱞᱮ ᱱᱟᱸ ᱟᱫᱚ ᱚᱸᱰᱮ ᱜᱤᱫᱽᱨᱟᱹ ᱞᱮᱠᱟ ᱠᱚ ᱵᱷᱟᱵᱤᱧ ᱜᱮᱭᱟ ᱥᱮ ᱤᱧ ᱫᱚ ᱢᱟᱨᱟᱝ ᱵᱟᱹᱵᱩ ᱠᱟᱹᱱᱟᱹᱧ ᱡᱮᱦᱮᱛᱩ
ᱮᱠᱫᱚᱢ ᱮᱠᱫᱚᱢ ᱦᱳᱭ ᱤᱧᱦᱩᱧ ᱧᱮᱞ ᱠᱟᱜᱼᱟ ᱤᱧᱦᱚ ᱧᱮᱞ ᱠᱟᱜᱼᱟ ᱡᱮ ᱡᱮᱱᱚ ᱚᱲᱟᱜ ᱨᱤᱱᱤᱧ ᱠᱟᱹ ᱯᱩᱨᱟᱹ ᱜᱤᱫᱽᱨᱟᱹ
ᱦᱩᱸ
ᱟᱪᱪᱷᱟ
ᱦ ᱫᱮᱵᱟ ᱢᱟ ᱵᱟᱲᱟᱭ ᱜᱮᱭᱟ ᱩᱱᱤᱭᱟᱜ ᱢᱟ
ᱦᱮᱸ ᱢᱟᱱᱮ ᱥᱮᱭ ᱢᱟᱱᱮ ᱚᱲᱟᱜ ᱨᱤᱱᱤᱡ ᱜᱤᱯᱷ ᱜᱤᱫᱽᱨᱟᱹ ᱞᱟᱹᱭᱨᱮ ᱟᱨ ᱚᱲᱟᱜ ᱨᱤᱱᱤᱡ ᱜᱤᱫᱽᱨᱟᱹ ᱢᱟᱱᱟᱨᱮ ᱥᱟᱹᱨᱤᱜᱮ ᱢᱤᱫᱴᱟᱝ ᱤᱧ ᱧᱮᱞ ᱠᱮᱫᱼᱟ ᱦᱳᱭ ᱩᱱᱤ ᱮ ᱞᱟᱹᱭ ᱟᱠᱚ ᱚᱲᱟᱜ ᱨᱤᱱᱤᱡ ᱜᱤᱫᱽᱨᱟᱹ ᱡᱮ ᱞᱮᱠᱟᱞᱮ ᱵᱷᱟᱜᱮ ᱠᱮᱭᱟ ᱠᱤᱱᱛᱩ ᱵᱩᱰᱤ ᱦᱚᱲ ᱫᱚ ᱰᱟᱹᱦᱤ ᱫᱚ ᱵᱟᱠᱚ ᱞᱟᱹᱭᱭᱟ ᱠᱤᱱᱛᱩ ᱩᱱᱠᱩᱣᱟᱜ ᱢᱟᱱᱮ
ᱟᱪᱟᱨ ᱵᱮᱵᱚᱦᱟᱨ ᱦᱮᱸ ᱥᱮ
ᱚᱱᱟ ᱛᱮᱜᱮᱢ ᱵᱩᱡᱷᱟᱹᱭᱟ ᱡᱮ ᱵᱟᱝ-ᱟ ᱥᱟᱹᱨᱤᱜᱮ ᱤᱧᱦᱩᱧ ᱵᱟᱲᱟᱭᱟ
ᱱᱟᱯᱟᱭ ᱠᱟᱛᱷᱟ ᱟᱫᱚ ᱚᱱᱟᱜᱮ ᱵᱟᱵᱟᱭ ᱞᱟᱹᱭᱟᱹᱧ ᱠᱟᱱ ᱫᱩ ᱫᱮᱵᱟ ᱮᱠᱞᱟ ᱚᱲᱟᱜ ᱨᱮ ᱢᱮᱱᱟᱭᱟ
ᱟᱫᱚ ᱫᱮᱵᱟᱟᱜ ᱠᱷᱚᱵᱚᱨ ᱠᱚᱵᱤᱱ ᱵᱟᱲᱟᱭᱟᱥᱮ ᱵᱟᱝ-ᱟ ᱩᱱᱤᱭᱟᱜ ᱠᱷᱚᱵᱚᱨ ᱠᱚ ᱠᱟᱹᱴᱤᱡ ᱞᱟᱹᱭ ᱵᱤᱱ ᱥᱮ ᱩᱱᱤ ᱦᱚᱸ ᱢᱤᱫᱴᱟᱝ ᱴᱚᱯᱤᱠ ᱠᱟᱱᱟᱭ ᱢᱟᱨᱟᱝ ᱴᱚᱯᱤᱠ
ᱩᱱᱤ ᱦᱚᱸ ᱢᱤᱫᱴᱮᱱ ᱰᱩᱵᱤ ᱠᱚ ᱦᱩᱭ ᱫᱟᱲᱮᱭᱟᱜᱼᱟ ᱚᱱᱟ ᱦᱚᱸ ᱴᱷᱤᱠ ᱟᱫᱚ ᱩᱱᱤ ᱫᱚ ᱢᱟᱱᱮ ᱚᱱᱠᱟ ᱯᱷᱳᱱ ᱠᱚᱦᱚᱸ ᱱᱤᱛᱚᱜ ᱚᱱᱠᱟ ᱵᱟᱹᱱᱩᱜ ᱛᱟᱭ
ᱦᱮᱸ
ᱚᱱᱟ ᱠᱷᱟᱹᱛᱤᱨ ᱩᱱᱤ ᱥᱟᱞᱟᱜ ᱟᱨ ᱠᱚᱱᱴᱟᱠᱴ ᱜᱮ ᱵᱟᱝ ᱦᱩᱭᱩᱜ ᱠᱟᱱ ᱵᱟᱠᱷᱟᱱ ᱫᱚᱨᱠᱟᱨ ᱢᱟ ᱛᱟᱦᱮᱸ ᱞᱮᱱᱟ ᱛᱮᱦᱮᱧ ᱞᱤᱧ ᱯᱷᱳᱱᱟᱭ ᱠᱟᱱ ᱛᱟᱦᱮᱱᱟ ᱢᱤᱫᱴᱮᱱ ᱚᱸᱰᱮ ᱚᱱᱟ ᱥᱩᱨ ᱨᱮ ᱢᱤᱫᱴᱮᱱ ᱴᱚᱴᱟ ᱜᱤᱫᱽᱨᱟᱹ ᱴᱷᱮᱱ ᱞᱤᱧ ᱯᱷᱳᱱᱮᱫ ᱛᱟᱦᱮᱱᱟ ᱩᱱᱤ ᱵᱟᱹᱱᱩᱜ ᱮᱭᱟ ᱩᱱᱤ ᱵᱟᱨᱮ ᱪᱟᱞᱟᱣ ᱠᱟᱱᱟ ᱱᱟᱟᱣ ᱠᱟᱱᱟ
ᱚ
ᱟᱪᱪᱷᱟ ᱥᱮ ᱵᱚᱥᱮ ᱨᱮᱱᱟᱜ ᱯᱷᱳᱱ ᱱᱚᱢᱵᱟᱨ ᱦᱚᱸ
ᱟᱪᱪᱷᱟ ᱟᱪᱪᱷᱟ
ᱛᱤᱨᱮ ᱪᱮᱫ ᱮ ᱪᱤᱠᱟᱹᱭᱟ ᱟᱡᱜᱮ ᱵᱟᱲᱟᱭᱟ
ᱦᱮᱸ ᱚᱱᱠᱟᱱ ᱵᱮᱯᱟᱨ ᱛᱚᱵᱮ
ᱦᱮᱸ
ᱤᱧ ᱫᱚ ᱯᱷᱳᱱ ᱵᱟᱲᱟ ᱞᱮᱱᱠᱷᱟᱱ ᱧᱟᱢ ᱫᱩᱧ ᱧᱟᱢᱮᱭᱟ ᱟᱫᱚ ᱛᱟᱨᱯᱚᱨ
ᱩᱱᱤ ᱢᱟᱭ ᱛᱟᱣᱟᱜ ᱨᱟᱹᱯᱩᱫ ᱠᱟᱫ ᱛᱟᱭᱟ ᱨᱟᱹᱜᱤᱛᱮ
ᱚ ᱪᱮᱫᱟᱜ ᱪᱮᱫ ᱠᱚᱫᱚᱭ ᱨᱟᱜᱤᱭᱭᱮᱱᱟ
ᱨᱟᱜᱤ ᱵᱚᱞᱛᱮ ᱪᱮᱫ ᱞᱮᱠᱟ ᱱᱚᱝᱠᱟ ᱡᱮ ᱢᱟᱜ ᱢᱚᱬᱮ ᱦᱩᱭᱩᱜ ᱠᱟᱱ ᱛᱟᱦᱮᱱᱟ ᱥᱮ
ᱦᱚᱸ ᱦᱚᱸ
ᱚ ᱟᱫᱚ ᱟ ᱟᱛᱳ ᱠᱚ ᱠᱟᱹᱴᱤᱡ ᱪᱩᱞᱩᱝ ᱠᱷᱟᱨᱟᱯ ᱧᱚᱜ ᱞᱮᱱᱟ ᱵᱩᱡᱷᱟᱹᱣ ᱠᱮᱜᱼᱟᱢ ᱟᱫᱚ ᱡᱟᱹᱯᱤᱫ ᱵᱟᱲᱟᱨᱮ ᱠᱟᱹᱴᱤᱡ ᱠᱤᱪᱷᱩ ᱯᱨᱚᱵᱞᱮᱢ ᱦᱩᱭᱩᱜ ᱠᱟᱱ ᱛᱟᱦᱮᱱᱟ ᱯᱮ ᱦᱚᱲ ᱯᱮ ᱦᱚᱲ ᱱᱟᱞᱮ ᱤᱧ ᱵᱷᱟᱭᱮ ᱪᱟᱞᱟᱣ ᱞᱮᱱᱟᱭ ᱦᱮ ᱟᱞᱮ ᱟᱥᱩᱨ ᱨᱮ ᱢᱤᱫᱴᱮᱱ ᱜᱤᱫᱽᱨᱟᱹᱭ ᱪᱟᱣ ᱞᱮᱱᱟ ᱚᱱᱠᱟ ᱠᱟᱛᱮ ᱯᱮ ᱦᱚᱲᱞ ᱞᱮ ᱪᱟᱞᱟᱣ ᱞᱮᱱᱟ
ᱦᱮᱸ
ᱜᱤᱛᱤᱡ ᱵᱮᱲᱟ ᱠᱚᱨᱮᱱᱟᱜ ᱠᱟᱹᱴᱤᱡ ᱮᱴ ᱮᱴᱠᱮᱴᱚᱬᱮ ᱦᱩᱭᱩᱜ ᱠᱟᱱ ᱛᱟᱦᱮᱸᱜ
ᱦᱮᱸ
ᱟᱫᱚ ᱚᱱᱟ ᱛᱤᱨᱮ ᱟᱹᱞᱤᱧ ᱦᱚᱸ ᱢᱮᱥ ᱥᱮᱫ ᱜᱮᱞᱤᱧ ᱢᱮᱱᱚᱱᱮᱫᱼᱟ ᱟᱫᱚ ᱪᱟᱞᱟᱣ ᱞᱮᱱᱟ ᱠᱚ ᱤᱭᱟᱹ ᱤᱧ ᱵᱷᱟᱭ ᱛᱟᱠᱚ ᱤᱭᱟᱹ ᱧᱮᱞ ᱢᱮᱞᱟ ᱧᱮᱞ ᱚᱸᱰᱮ ᱠᱷᱚᱱᱟᱜ ᱨᱩᱣᱟᱹᱲ ᱠᱟᱛᱮᱜ ᱱᱩᱠᱤᱱ ᱫᱚ ᱱᱩᱭ ᱫᱚ ᱫᱩᱦᱲᱟᱹᱭ ᱨᱩᱣᱟᱹᱲ ᱠᱟᱱᱟ ᱵᱩᱡᱷᱟᱣ ᱠᱮᱫᱟᱢ ᱟᱹᱜᱩ ᱦᱚᱴᱚ ᱟᱫᱚ ᱵᱷᱟᱭ ᱞᱟᱹᱭᱮᱫᱼᱟ ᱪᱚ ᱫᱟᱠᱟ ᱵᱚᱱ ᱡᱚᱢ ᱞᱮᱜᱮ ᱤᱧ ᱞᱟᱹᱭᱟᱭ ᱠᱟᱱᱟ ᱪᱚ ᱫᱟᱠᱟᱞᱟᱝ ᱡᱚᱢ ᱞᱮᱜᱮ ᱟᱫᱚ ᱞᱟᱹᱭᱭᱟ ᱵᱟᱝᱟ ᱩᱱᱤ ᱫᱚ ᱵᱟᱭ ᱦᱮᱡ ᱦᱚᱪᱚᱭᱟᱶ ᱢᱮ ᱟᱫᱚᱧ ᱞᱟᱹᱭᱟᱭ ᱠᱟᱱᱟ ᱩᱱᱤ ᱫᱚ ᱟᱞᱚᱢ ᱛᱟᱸᱜᱤᱭᱮᱭᱟ ᱨᱮᱸᱜᱮᱡ ᱛᱮ ᱯᱚᱴᱟᱜ ᱯᱚᱴᱟᱜ ᱜᱚᱫᱚᱜᱼᱟ ᱵᱟᱲᱟᱭ ᱠᱮᱜ-ᱟᱢ
ᱟᱪᱪᱷᱟ
ᱟᱫᱚ ᱤᱧ ᱵᱟᱨᱤ ᱤᱭᱟᱹ ᱤᱧᱵᱷᱟᱭ ᱢᱟᱱᱮᱧ ᱡᱚᱢ ᱠᱮᱫᱼᱟ ᱡᱚᱢ ᱠᱟ ᱠᱟᱛᱮ ᱤᱧ ᱢᱟᱧ ᱩᱰᱩᱠᱮᱡ ᱟᱠᱟᱱᱟ ᱤᱱᱟᱹ ᱯᱚᱨᱮ ᱦᱚᱸ ᱵᱟᱭ ᱨᱩᱣᱟᱹᱲ ᱠᱟᱱᱟ ᱚᱲᱟᱜ ᱵᱩᱡᱟᱹᱣ ᱠᱮᱜᱼᱟᱢ
ᱟᱪᱪᱷᱟ
ᱵᱟᱨᱚᱴᱟ ᱜᱟᱱ ᱵᱟᱡᱟᱣ ᱜᱚᱫ ᱠᱟᱱᱟ ᱵᱟᱨᱚᱴᱟ ᱜᱟᱱ ᱵᱟᱡᱟᱣ ᱜᱚᱫ ᱠᱟᱱ ᱠᱷᱟᱱ ᱫᱚ ᱨᱩᱣᱟᱹᱲ ᱛᱮ ᱤᱱᱟᱹ ᱠᱤᱪᱷᱩ ᱯᱚᱨᱮᱜᱮ ᱦᱟᱱᱤ ᱢᱟᱭ ᱯᱷᱳᱱ ᱠᱮᱜᱟᱭ ᱮ ᱵᱟᱹᱵᱩ ᱚᱠᱟᱨᱮ ᱢᱮᱱᱟᱜ ᱢᱮᱭᱟ ᱟ ᱞᱮᱤᱧ ᱦᱚᱸ ᱟ ᱯᱚᱭᱥᱟᱹ ᱞᱤᱧ ᱵᱟ ᱫᱚᱦᱚ ᱦᱚᱴᱚ ᱠᱟᱫᱟ ᱵᱟᱦᱨᱮ ᱟᱹᱞᱤᱧ ᱢᱟ ᱧᱮᱞ ᱢᱮᱥᱮ ᱞᱟᱹᱭ ᱠᱟᱹᱧ ᱢᱮ ᱦᱮᱡ ᱠᱟᱱᱟ ᱟᱞᱮᱭᱟᱜ ᱫᱮᱵᱟᱭ ᱨᱩᱣᱟᱹᱲᱱᱟᱭ ᱥᱮ ᱵᱟᱝ-ᱟ ᱟᱫᱚᱭ ᱞᱟᱹᱭ ᱮᱟᱭ ᱤᱧᱮ ᱨᱩᱣᱟᱹᱲ ᱢᱟ ᱯᱷᱱ ᱦᱩᱭ ᱟᱫᱚ ᱞᱟᱹᱭ ᱮᱟᱭ ᱨᱩᱣᱟᱹᱲ ᱢᱟ ᱯᱷᱚᱱ ᱦᱩᱭ ᱞᱮᱱᱟ ᱵᱟᱭ ᱨᱩᱣᱟᱹᱲ ᱞᱮᱱᱟ ᱱᱤᱛᱚᱜ ᱠᱚᱛᱮ ᱨᱩᱣᱟᱹᱲ ᱠᱟᱱᱟ ᱥᱮ ᱵᱟᱹᱧ ᱞᱟᱹᱭ ᱫᱟᱲᱮᱭᱟᱜ ᱠᱟᱱᱟ ᱵᱩᱡᱷᱟᱣ ᱠᱮ ᱟᱢ
ᱦᱮᱸ
ᱟᱫᱚ ᱫᱚᱥᱟᱨ ᱮᱱᱟ ᱟᱫᱚ ᱩᱸ ᱩᱱᱦᱤᱞᱟᱹᱜ ᱦᱚᱸ ᱢᱮᱥ ᱨᱮᱜᱤᱧ ᱛᱟᱦᱮᱸ ᱭᱮᱱᱟ ᱦᱮᱸ ᱢᱮᱥ ᱨᱮᱜᱤᱧ ᱛᱟᱦᱮᱸ ᱞᱮᱱᱟ ᱥᱮ ᱥᱮᱛᱟᱜ ᱨᱮ ᱤᱧ ᱵᱷᱟᱭ ᱛᱠᱤᱱ ᱠᱤᱱ ᱦᱤᱡᱩᱜᱼᱟ ᱢᱮᱱᱛᱮ ᱦᱤᱡᱩᱜ ᱟᱹᱠᱤᱱ ᱢᱮᱱᱛᱮ ᱟᱫᱚ ᱩᱱ ᱥᱚᱢᱚᱭ ᱜᱮ ᱤᱧ ᱵᱷᱟᱜᱮ ᱞᱟᱹᱭᱟᱭ ᱠᱟᱱᱟ ᱞᱟᱹᱭᱟᱭ ᱠᱟᱱᱟ ᱡᱮ ᱦᱮᱸ ᱢᱟ ᱫᱟᱫᱟ ᱦᱚᱞᱟ ᱚᱠᱟᱨ ᱛᱟᱦᱮᱱᱞ ᱠᱩᱞᱤ ᱮᱢᱥᱮ ᱵᱩᱡᱷᱟᱣ ᱠᱮ ᱟᱢ ᱤᱱᱟᱹ ᱤᱱᱟᱹ ᱠᱟᱛᱷᱟ ᱜᱮ ᱦᱚᱸ ᱩᱱᱤ ᱧᱤᱫᱟᱹ ᱠᱟᱛᱮ ᱦᱮᱡ ᱟᱠᱟᱱᱟᱭ ᱟᱹᱛᱩ ᱠᱷᱟᱨᱟᱵ ᱟᱠᱟᱱᱟ ᱮᱠᱮᱛ ᱨᱮ ᱟᱞᱮ‌ ᱚᱲᱟᱜ ᱨᱮ ᱢᱮᱱᱟᱜ ᱠᱤᱱᱟᱹ ᱵᱟᱨ ᱦᱚᱲ ᱵᱩᱡᱷᱟᱹᱣ ᱠᱮ ᱟᱢ
ᱟᱪᱷᱟ
ᱪᱮᱫᱟᱜ ᱮᱢ ᱵᱟᱹᱜᱤ ᱦᱚᱴᱚᱣᱟᱠᱤᱱᱟ ᱦᱟᱱᱛᱮ ᱱᱟᱛᱮᱢ ᱪᱟᱞᱟᱜᱼᱟ ᱪᱮᱫᱟ ᱱᱚᱣᱟ ᱤᱫᱤ ᱠᱟᱛᱮ ᱤᱭᱟᱹ ᱦᱩᱭ ᱞᱮᱱᱟ ᱵᱩᱡᱷᱟᱣ‌ ᱠᱮ ᱟᱢ ᱮᱴᱠᱮᱴᱚᱬᱮ ᱦᱩᱭ ᱞᱮᱱᱟ ᱤᱱᱟᱹ ᱨᱮᱜᱮ ᱚᱲᱟᱜ ᱚᱲᱟᱜ ᱠᱷᱚᱱᱮ ᱧᱤᱨᱟᱭ ᱵᱩᱡᱷᱟᱹᱣ ᱠᱮᱟᱢ
ᱦᱳᱭ ᱦᱳᱭ ᱤᱧ ᱢᱤᱫᱴᱟᱝ
ᱵᱩᱡᱷᱟᱹᱣ ᱠᱮᱟᱢ
ᱦᱳᱭ ᱱᱤᱭᱟᱹ ᱫᱚ ᱢᱟᱱᱮ ᱞᱟᱹᱭᱟᱹᱧ ᱟᱭᱳ ᱦᱚᱲ ᱫᱚ ᱴᱷᱤᱠ ᱜᱮ ᱞᱟᱹᱭ ᱠᱟᱜᱟᱭ
ᱴᱷᱤᱠ ᱜᱮ ᱞᱟᱹᱭ ᱠᱟᱜᱟᱭ ᱠᱷᱟᱨᱟᱵ ᱪᱮᱫ ᱦᱚᱸ ᱵᱟᱝᱟ ᱵᱟ ᱵᱟᱨᱭᱟ ᱜᱤᱫᱽᱨᱟᱹ ᱢᱮᱱᱟᱜ ᱠᱤᱱᱟ ᱵᱟᱲᱟᱭ ᱚᱟ
ᱱᱤᱭᱟᱹ ᱫᱷᱟᱣ ᱫᱚ ᱚᱠᱚᱭ ᱠᱚᱞᱟᱭ ᱟᱹᱞᱤᱧ ᱜᱮᱞᱤᱧ ᱠᱚᱞ ᱞᱮᱫᱟ ᱵᱟ
ᱵᱟᱝ ᱟ ᱱᱤᱛᱚᱜ ᱫᱚ ᱟᱹᱞᱤᱧ ᱞᱤᱧ ᱠᱚᱞ ᱞᱮᱼᱟ
ᱦᱮᱸ
ᱟᱹᱵᱤᱱ ᱵᱤᱱ ᱠᱚᱞᱟ ᱱᱤᱛᱚᱜ
ᱟᱹᱞᱤᱧ ᱠᱚᱞ ᱠᱟᱜ ᱞᱤᱧ
ᱦᱳᱭ ᱟᱹᱞᱤᱧ ᱞᱤᱧ ᱠᱚᱞ ᱟᱠᱟᱜ ᱟ ᱟᱹᱵᱤᱱ ᱵᱤᱱ ᱠᱚᱞᱟ ᱱᱤᱛᱚᱜ ᱫᱚ ᱦᱸ